ᱦᱮᱞᱳ
ᱦᱮᱞᱳ
ᱨᱚᱲ ᱢᱮ ᱦᱟᱻᱟ
ᱟᱸᱡᱚᱢᱚᱜ ᱠᱟᱱᱟ ᱦᱟᱸ
ᱟᱡᱚᱢᱚᱜ ᱠᱟᱱᱟ
ᱦᱳᱭ ᱦᱳᱭ ᱟᱢ ᱢᱟ ᱟᱸᱡᱚᱢᱚᱜ ᱠᱟᱱ ᱜᱮᱭᱟ
ᱚ ᱦᱚ ᱟᱨ ᱪᱮᱫ ᱮᱢ ᱪᱤᱠᱟᱹᱭᱮᱫᱼᱟ
ᱱᱤᱛᱚᱜ ᱜᱟᱹᱭ ᱠᱚᱯᱤ ᱥᱮᱫ ᱤᱧ ᱦᱮᱡ ᱠᱟᱱᱟ
ᱚ ᱦᱚ ᱚᱱᱛᱮ ᱤᱭᱟᱹ ᱥᱮᱮᱫ ᱰᱟᱦᱤ ᱥᱮᱫ
ᱦᱳᱭ ᱰᱟᱹᱦᱤ ᱥᱮᱫ ᱫᱚ ᱵᱟᱝᱟ ᱤᱭᱟᱹ ᱵᱟᱹᱫᱽ ᱥᱮᱫ ᱱᱤᱛᱚᱜ ᱢᱟ ᱦᱳᱭ ᱦᱳᱭ ᱦᱳᱭ ᱱᱤᱛᱚᱜ ᱢᱟ ᱛᱚᱞᱟ ᱠᱚ ᱠᱚ ᱮᱢ ᱟᱠᱟᱫ ᱛᱚ
ᱦᱳᱭ ᱜᱩᱯᱤ ᱦᱩᱭᱩᱜᱼᱟ ᱟᱨ ᱵᱟᱝᱠᱷᱟᱱ ᱫᱚ ᱛᱚᱞᱟ ᱠᱚ ᱟᱨ ᱠᱚ ᱡᱚᱢ ᱮᱢ ᱞᱮᱠᱷᱟᱱ ᱪᱟᱹᱥᱤ ᱠᱚ ᱦᱮᱱᱟᱜ ᱠᱚᱣᱟ ᱚᱜ ᱩᱱᱠᱩ ᱠᱚ ᱯᱟᱥᱮᱡ ᱠᱚ ᱮᱫᱨᱮᱜ-ᱟ
ᱦᱳᱭ ᱠᱤᱪᱷᱩ ᱫᱤᱱ ᱢᱟᱲᱟᱝ ᱫᱚ ᱟᱲᱟᱜ ᱜᱤᱰᱤ ᱜᱟᱱᱚᱜ ᱠᱟᱱ ᱛᱟᱦᱮᱸᱫᱼᱟ ᱱᱤᱛᱚᱜ ᱢᱟ ᱛᱚᱲ ᱛᱚᱞᱟ ᱠᱚᱠᱚ ᱮᱨ ᱟᱠᱟᱫᱼᱟ ᱥᱮ ᱟᱨ ᱦᱚᱭ ᱚᱢᱚᱱ ᱦᱟᱨᱟ ᱟᱠᱟᱱᱟ ᱛᱚ ᱚᱱᱟ ᱠᱚ ᱡᱚᱢ ᱞᱮᱠᱷᱟᱱ ᱨᱟᱹᱜᱤᱜ ᱟᱠᱚ ᱢᱤᱫ ᱴᱷᱤᱠᱟᱹ ᱢᱟ ᱵᱟᱠᱚ ᱴᱷᱤᱠᱟᱹᱭᱟ ᱞᱮᱠᱤᱱ ᱴᱷᱤᱠᱟ ᱢᱟ ᱵᱟᱠᱚ ᱪᱷᱤᱠᱟᱭᱟ ᱞᱤᱡᱳᱱ ᱯᱚᱨᱮᱛᱮ ᱦᱮᱡ ᱟᱛᱮᱫ ᱡᱮ ᱱᱩᱠᱩ ᱨᱮᱱ ᱜᱮ ᱰᱟᱝᱨᱤ ᱢᱮᱱᱟᱜᱼᱟ ᱟᱹᱛᱩ ᱢᱮᱱᱟᱜᱼᱟ ᱱᱚᱸᱰᱮ ᱜᱮ ᱱᱤᱭᱟᱹ ᱥᱩᱨ ᱨᱮ ᱛᱚ ᱨᱟᱹᱜᱤᱭᱟᱠᱚ ᱚᱱᱟ ᱠᱷᱟᱹᱛᱤᱨ ᱛᱮ
ᱚ ᱦᱚᱸ
ᱚᱱᱟ ᱞᱟᱹᱜᱤᱫ ᱰᱟᱝᱨᱤ ᱠᱩᱯᱤ ᱦᱮᱡ ᱦᱳᱭ ᱟᱠᱟᱱᱟ ᱟᱨ ᱵᱟᱠᱷᱟᱱ ᱫᱚ ᱠᱷᱟᱹᱞᱤ ᱟᱲᱟᱜ ᱜᱤᱰᱤ ᱟᱨ ᱚᱲᱟᱜ ᱠᱷᱚᱱ ᱜᱮ ᱠᱚ ᱠᱚᱭᱚᱜ ᱟᱠᱚ ᱠᱚᱚᱜ ᱟᱠᱚ ᱦᱩᱭᱩᱜᱼᱟ ᱦᱩᱱᱟᱹᱝ
ᱚ ᱦᱚ
ᱦᱳᱭ ᱪᱤᱢ ᱪᱮᱠᱟᱭᱼᱟ ᱱᱤᱛᱳᱜ
ᱱᱤᱛᱳᱜ ᱫᱚ ᱥᱤᱛᱩᱝ ᱠᱟᱱ ᱛᱟᱦᱮᱸᱜ ᱟ ᱛᱚ ᱦᱮᱱᱟᱹᱝ ᱛᱚ ᱱᱤᱛᱳᱜ ᱫᱚ ᱟᱭ ᱠᱟᱱᱟ
ᱟᱪᱪᱷᱟ
ᱦᱚᱸ
ᱟᱨ ᱱᱤᱛᱚᱜ ᱫᱟᱠᱟ ᱠᱚᱫᱚ ᱯᱮ ᱡᱚᱢ ᱵᱟᱲᱟ ᱠᱮᱫᱟ ᱱᱤᱛᱚᱜ ᱟᱥᱛᱟ ᱠᱚ
ᱦᱮᱸ ᱢᱟᱱᱮ ᱚᱱᱮ ᱢᱟᱡᱟᱱ ᱫᱟᱠᱟ ᱜᱮᱞᱮ ᱡᱚᱢ ᱠᱟᱜᱼᱟ ᱟᱨ ᱟᱞᱮ ᱫᱚ ᱟᱞᱮ ᱫᱚ ᱛᱟᱨᱟᱥᱤᱧ ᱵᱮᱲᱟ ᱫᱚ ᱵᱟᱞᱮ ᱱᱟᱥᱟᱜᱼᱟ ᱛᱚ ᱫᱷᱤᱱᱟᱹᱝ ᱦᱟᱸᱜ ᱟᱹᱭᱩᱵ ᱵᱮᱲᱟ ᱠᱤᱫᱩᱜ ᱛᱟᱠᱟ ᱠᱚ
ᱚ ᱵᱟᱝ ᱟᱫᱮᱠ ᱠᱚᱢᱟ ᱵᱟᱠᱚ ᱡᱚᱢᱟ ᱠᱚ ᱱᱤᱛᱚᱜ ᱡᱟᱦᱟᱱᱟᱜ ᱜᱮ ᱠᱷᱟᱹᱡᱟᱹᱲᱤ ᱠᱚ ᱟᱨ ᱵᱟᱝᱟ ᱡᱟᱦᱟᱱᱟᱜ ᱥᱟᱨᱮᱡ ᱵᱟᱨᱮᱡ ᱛᱟᱦᱮᱱ ᱠᱷᱟᱱ
ᱦᱮᱸ ᱟᱫᱚ ᱟᱞᱮ ᱫᱚ ᱢᱟᱡᱟᱱ ᱜᱮᱞᱮ ᱡᱚᱢ ᱟᱠᱟᱫ ᱛᱚ ᱞᱟᱡ ᱟᱞᱮ ᱞᱮ ᱡᱚᱢ ᱟᱠᱟᱫ ᱠᱷᱟᱱ ᱡᱚᱢ ᱠᱟᱜ ᱠᱷᱟᱱ ᱫᱚ ᱵᱟᱭ ᱨᱮᱜᱮ ᱫᱷᱤᱱᱟᱹᱝ ᱠᱤᱫᱩᱵ ᱩᱛᱟᱹᱨ ᱜᱮ
ᱦᱳᱭ ᱛᱟᱦᱞᱮ ᱛᱮᱦᱤᱧ ᱫᱚ ᱪᱮᱫ ᱠᱚᱯᱮ ᱛᱮᱭᱟᱨᱟ ᱪᱮᱫ ᱯᱮ ᱡᱚᱢᱟ
ᱚ ᱫᱷᱤᱱᱟᱹᱝ ᱟᱹᱭᱩᱵ ᱟ ᱫᱚ ᱦᱟᱸᱜ ᱟᱞᱮ ᱫᱚ ᱚᱱᱮ ᱫᱟᱠᱟ ᱜᱮᱞᱮ ᱡᱚᱢᱟ ᱡᱟᱹᱥᱛᱤ ᱛᱤ ᱢᱟ ᱟᱨ ᱡᱟᱦᱟᱸ ᱦᱤᱞᱚᱜ ᱠᱚᱨᱮ ᱫᱚ ᱨᱩᱴᱤᱞ ᱞᱮ ᱵᱮᱱᱟᱣᱟ ᱟᱨ ᱡᱟᱦᱟᱸ ᱦᱤᱞᱳᱜ ᱫᱚ ᱢᱟᱱᱮ ᱡᱚᱢᱟᱜ ᱠᱚᱞᱮ ᱛᱮᱭᱟᱨᱟ ᱡᱟᱦᱟᱱᱟᱜ ᱜᱮ ᱯᱩᱨᱤ ᱠᱚ ᱚᱱᱟ ᱜᱳᱞ ᱜᱚᱯᱟ ᱠᱚ ᱥᱮ ᱟᱨᱦᱚ ᱡᱟᱦᱟᱱᱟᱜ ᱮᱴᱟᱜᱟᱜ ᱠᱚ ᱟᱨ ᱵᱟᱝᱠᱷᱟᱱ ᱫᱚ ᱡᱟᱹᱥᱛᱤ ᱫᱚ ᱟᱹᱭᱩᱵ ᱫᱚ ᱚᱱᱮ ᱫᱟᱠᱟ ᱩᱛᱩ ᱜᱮᱞᱮ ᱡᱚᱢᱟ
ᱚ ᱟᱨ ᱱᱮᱛᱟᱨ ᱢᱟ ᱩᱫᱽᱜᱟᱹᱨ ᱠᱟᱱᱟ ᱛᱚ ᱪᱮᱫ ᱦᱮᱸ ᱯᱮᱲᱟ ᱫᱟᱠᱟ ᱯᱮ ᱡᱚᱢᱟ ᱥᱮ ᱟᱢ ᱞᱟᱹᱭ ᱠᱮᱜ ᱟᱢ ᱯᱩᱲᱤ ᱯᱩᱲᱤ ᱟᱯᱮ ᱪᱮᱫ ᱯᱩᱲᱤ ᱠᱚᱯᱮ ᱡᱚᱢᱟ ᱫᱟᱲᱮᱭᱟᱜᱼᱟ ᱱᱤᱛᱚᱜ ᱤᱱᱟᱹ ᱩᱫᱽᱜᱟᱹᱨ ᱨᱮ
ᱦᱮᱸ ᱡᱚᱢᱮᱫ ᱜᱮᱭᱟᱞᱮ ᱟᱫᱚ ᱚᱱᱮ ᱡᱟᱹᱥᱛᱤ ᱫᱚ ᱵᱟᱞᱮ ᱡᱚᱢᱟ ᱠᱚᱢ ᱞᱮ ᱡᱚᱢᱟ ᱚᱱᱟ ᱫᱚ ᱥᱩᱱᱩᱢ ᱡᱤᱱᱤᱥ ᱠᱟᱱᱟ ᱛᱚ ᱡᱟᱹᱥᱛᱤ ᱡᱚᱢ ᱞᱮᱠᱷᱟᱱ ᱢᱟᱱᱮ ᱱᱚᱣᱟ ᱞᱟᱡ ᱠᱚ ᱠᱷᱟᱨᱟᱯ ᱨᱮᱱᱟᱜ ᱢᱤᱫᱴᱟᱹᱝ ᱵᱚᱛᱚᱨ ᱛᱟᱦᱮᱱᱟ ᱟᱨ ᱱᱚᱣᱟ ᱥᱤᱛᱩᱝ ᱨᱮ ᱞᱟᱡ ᱠᱚ ᱠᱷᱟᱨᱟᱯ ᱞᱮᱱᱠᱷᱟᱱ ᱫᱚ ᱟᱨᱦᱚ ᱟᱨ ᱡᱳᱨ ᱠᱟᱹᱦᱤᱞ ᱚᱵᱚᱥᱛᱷᱟ ᱦᱩᱭ ᱜᱚᱫᱚᱜᱼᱟ
ᱚᱱᱟᱛᱮ ᱡᱟᱦᱟᱸ ᱛᱤᱥ ᱠᱚᱨᱮ ᱡᱟᱦᱟᱸ ᱛᱤᱥ ᱠᱚᱨᱮ ᱞᱮ ᱵᱮᱱᱟᱣᱟ
ᱚ ᱟᱞᱮ ᱫᱚ ᱚᱱᱠᱟ ᱫᱚ ᱡᱟᱦᱟᱸ ᱛᱤᱥ ᱠᱚᱨᱮ ᱡᱟᱦᱟᱸ ᱡᱩᱫᱤ ᱫᱟᱜ ᱞᱮᱠᱷᱟᱱᱮ ᱫᱟᱜ ᱠᱟᱭᱟᱞᱮ ᱠᱟᱹᱴᱤᱡ ᱫᱟᱜ ᱞᱮᱠᱷᱟᱱ ᱫᱚ ᱡᱚᱢ ᱥᱟᱱᱟ ᱟ ᱥᱮ ᱡᱟᱦᱟᱱᱟᱜ ᱠᱚ ᱮᱱᱠᱷᱟᱱ ᱚᱱᱟ ᱮ ᱯᱮᱲᱟ ᱫᱟᱠᱟ ᱟᱨ ᱵᱟᱝᱠᱷᱟᱱ ᱫᱚ ᱫᱟᱜ ᱫᱟᱠᱟ ᱜᱮ ᱥᱮᱛᱟᱜᱟᱜ ᱫᱟᱜ ᱢᱟᱹᱲᱤ ᱡᱟᱦᱟᱸ ᱥᱟᱨᱮᱡ ᱠᱚᱜᱼᱟ ᱚᱱᱟᱜᱮ ᱡᱟᱹᱥᱛᱤ ᱠᱟᱨ ᱛᱮᱫᱚᱞᱮ ᱡᱚᱢᱟ ᱱᱚᱣᱟ ᱩᱫᱽᱜᱟᱹᱨ ᱨᱮᱫᱚ
ᱟ ᱢᱟᱱᱮ ᱫᱟᱜ ᱢᱟᱹᱲᱤ ᱡᱚᱢ ᱜᱮ ᱴᱷᱤᱠᱟ ᱱᱚᱣᱟ ᱦᱚᱲᱢᱚ ᱠᱚ ᱚᱱᱟ ᱫᱚ ᱫᱟᱜ ᱵᱟᱭ ᱥᱚᱴᱚᱜᱼᱟ ᱢᱟᱱᱮ ᱫᱟᱜ ᱟᱨ ᱨᱚᱦᱚᱲ ᱫᱟᱠᱟ ᱠᱚ ᱥᱮ ᱨᱩᱴᱤ ᱠᱚ ᱥᱮ ᱱᱟᱱᱟ ᱟᱨ ᱮᱴᱟᱜᱟᱜ ᱠᱚ ᱡᱚᱢ ᱞᱮᱠᱷᱟᱱ ᱫᱚ ᱜᱟᱹᱲᱤ ᱜᱷᱟᱹᱲᱤ ᱫᱟᱜ ᱫᱟᱜ ᱧᱩ ᱦᱩᱭᱩᱜᱼᱟ ᱟᱨ ᱵᱟᱝᱠᱷᱟᱱ ᱦᱚᱲᱢᱚ ᱨᱮ ᱫᱟᱜ ᱥᱚᱴ ᱞᱮᱱᱠᱷᱟᱱ ᱫᱚ ᱟᱡᱟᱨ ᱠᱚ ᱧᱟᱧᱟᱢᱟ
ᱦᱳᱭ ᱚᱱᱮ ᱚᱱᱟ ᱠᱷᱟᱹᱛᱤᱨ ᱠᱚᱛᱮ ᱟᱞᱮ ᱦᱚᱸ ᱚᱱᱠᱟ ᱫᱚ ᱢᱤᱫ ᱦᱚᱲ ᱡᱩᱫᱤ ᱡᱚᱢ ᱥᱟᱱᱟᱭᱟ ᱟᱨ ᱢᱤᱫ ᱦᱚᱲ ᱵᱟᱭ ᱡᱚᱢ ᱥᱟᱱᱟᱭᱟ ᱡᱮ ᱤᱧ ᱫᱚ ᱛᱮᱦᱤᱧ ᱯᱮᱲᱟ ᱫᱟᱠᱟ ᱫᱚᱨᱠᱟᱨ ᱚᱱᱮ ᱱᱚᱝᱠᱟ ᱠᱷᱟᱹᱛᱤᱨ ᱛᱮᱜᱮ ᱡᱟᱦᱟᱸ ᱛᱤᱥᱨᱮ ᱡᱩᱫᱤ ᱞᱮ ᱫᱟᱠᱟ ᱱᱟ ᱟᱨ ᱵᱟᱠᱷᱟᱱ ᱫᱚ ᱫᱟᱜ ᱢᱟᱹᱲᱤ ᱜᱮ
ᱚ ᱦᱮᱸ ᱟᱯᱮ ᱫᱚ ᱚᱱᱟ ᱥᱤᱛᱩᱝ ᱨᱮ ᱚᱱᱟ ᱥᱚᱨᱵᱚᱛ ᱠᱚᱫᱚ ᱯᱮ ᱧᱩᱭᱟᱥᱮ ᱵᱟᱝ
ᱥᱚᱨᱵᱚᱛ ᱫᱚ ᱦᱮᱸ ᱧᱩᱭ ᱜᱮᱭᱟᱞᱮ ᱚᱱᱮ ᱤᱭᱟᱹ ᱦᱟᱱᱟ ᱠᱤᱨᱤᱧᱟᱜ ᱥᱚᱨᱵᱚᱛ ᱚᱱᱟ ᱠᱚᱫᱚ ᱵᱟᱝᱟ ᱡᱟᱦᱟᱸ ᱦᱮᱸ ᱱᱤᱛᱚᱜ ᱩᱞ ᱦᱮᱸ ᱩᱞ ᱥᱤᱡᱤᱱ ᱢᱟ ᱪᱟᱵᱟᱜ ᱠᱟᱱᱟ ᱞᱮᱠᱤᱱ ᱡᱟᱦᱟᱸ ᱛᱤᱱᱟᱹᱜ ᱠᱟᱹᱴᱤᱡ ᱢᱮᱱᱟᱜ ᱜᱮᱭᱟ ᱤᱱᱟᱹ ᱠᱚᱜᱮ ᱨᱟᱯᱟᱜ ᱵᱟᱲᱟ ᱟᱛᱮᱫ ᱨᱟᱯᱟᱜ ᱟᱛᱮ ᱵᱟᱝ-ᱟ ᱦᱳᱭ ᱵᱮᱨᱮᱞ ᱩᱞ
ᱚᱱᱟ ᱫᱚ ᱚᱱᱟ ᱦᱳᱭ ᱚᱱᱟ ᱫᱚ ᱪᱮᱫ ᱞᱮᱠᱟ
ᱚᱱᱟ ᱢᱟᱲᱟᱝ ᱡᱟᱦᱟᱸ ᱵᱮᱨᱮᱞ ᱩᱞ ᱚᱱᱟ ᱢᱟᱲᱟᱝ ᱛᱚᱨᱚᱡ ᱨᱮᱞᱮ ᱨᱟᱯᱟᱜ ᱠᱟᱜᱼᱟ᱾ ᱟᱜᱲᱟ ᱨᱟᱯᱟᱜ ᱞᱮᱠᱷᱟᱱ ᱚᱱᱟ ᱢᱟ ᱨᱚᱸᱜᱚᱜᱼᱟᱥᱮ ᱛᱚᱨᱚᱡ ᱞᱮ ᱞᱟᱥᱴ ᱨᱮ ᱛᱚᱯᱟ ᱠᱟᱜᱼᱟ ᱞᱮ ᱟᱨ ᱵᱷᱤᱛᱤᱨ ᱵᱷᱤᱛᱤᱨ -ᱵᱷᱤᱛᱤᱨ ᱤᱥᱤᱱ ᱠᱚᱜᱼᱟ, ᱵᱟᱨᱦᱮ ᱫᱚ ᱵᱟᱨᱦᱮ ᱫᱚ ᱧᱮᱞ ᱛᱮᱜᱮ ᱧᱮᱞᱚᱜᱼᱟ! ᱥᱟᱠᱟᱢ ᱨᱚᱝᱜᱮ ᱦᱟᱹᱨᱭᱟᱹᱲ ᱜᱮ ᱛᱚ ᱵᱷᱤᱛᱤᱨ ᱫᱚ ᱤᱥᱤᱱ ᱠᱚᱜᱼᱟ, ᱯᱩᱨᱟᱹ ᱟᱨ ᱤᱭᱟᱹ ᱨᱟᱲᱮᱡ ᱟᱛᱮᱫ ᱞᱮ! ᱯᱚᱨᱮ ᱛᱮᱞᱮ ᱥᱤᱯᱤᱭᱟ᱾
ᱚ ᱦᱚᱸ ᱟᱨ ᱤᱭᱟᱹ ᱠᱚᱯᱮ ᱞᱟᱜᱟᱣᱟ ᱵᱩᱞᱩᱝ ᱠᱚ?
ᱦᱳᱭ! ᱵᱩᱞᱩᱝ ᱠᱚ ᱪᱤᱱᱤ ᱠᱚ, ᱤᱱᱟᱹ ᱠᱚ
ᱚ ᱟᱞᱮ ᱫᱚ ᱢᱟᱱᱮ ᱩᱞ ᱢᱟ ᱟᱞᱮ ᱥᱮᱫ ᱨᱮ ᱵᱟᱹᱱᱩᱜᱱᱤᱡ ᱛᱚ ᱢᱟᱱᱮ ᱠᱤᱨᱤᱧ ᱟᱹᱜᱩᱭ ᱦᱩᱭᱩᱜᱼᱟ, ᱟᱞᱮ
ᱦᱚᱸ
ᱥᱤᱸᱡᱚ ᱠᱚᱞᱮ ᱦᱟᱞᱟᱝ ᱟᱹᱜᱩᱭᱼᱟ, ᱥᱤᱸᱡᱳ ᱨᱮᱱᱟᱜ ᱥᱚᱨᱵᱚᱛ ᱞᱮ ᱵᱮᱱᱟᱜᱣᱟ ᱟᱞᱮ ᱫᱚ
ᱦᱚᱸ
ᱚᱱᱟ ᱥᱤᱸᱡᱚ ᱵᱤᱞᱤ ᱞᱮ ᱟᱹᱜᱩᱭᱟ ᱟᱨ ᱚᱱᱟ ᱪᱟᱢᱚᱪ ᱛᱟᱹᱱᱤᱡ ᱛᱮ ᱚᱱᱟ ᱜᱟᱵᱮ ᱛᱮᱫ ᱞᱮ ᱮ ᱦᱚᱴᱚᱨ ᱩᱰᱩᱠ ᱚᱱᱠᱟ ᱢᱟᱱᱮ ᱡᱟᱝ ᱛᱮᱫ ᱠᱚᱫᱚᱞᱮ ᱥᱟᱦᱟ ᱜᱤᱰᱤ ᱠᱟᱜᱼᱟ, ᱢᱟᱱᱮ ᱡᱟᱦᱟᱸ ᱥᱩᱱᱩᱢ ᱥᱩᱱᱩᱢ ᱜᱮᱴᱟᱹᱜᱼᱟ᱾ ᱟᱨ ᱚᱱᱟ ᱵᱟᱹᱠᱤ ᱨᱮᱱᱟᱜ ᱜᱟᱵᱮ ᱛᱮᱫ ᱠᱚᱫᱚ ᱚᱱᱟ ᱫᱟᱜ ᱨᱮᱞᱮ ᱞᱮ ᱞᱮᱣᱦᱟᱭᱟ ᱟᱨ ᱟᱱᱟ ᱫᱚᱞᱮ ᱞᱮᱣᱟᱭᱟ ᱚᱱᱮ ᱠᱮᱴᱮᱡ ᱠᱮᱴᱮᱡ ᱟᱜ ᱠᱚᱫᱚᱞᱮ ᱪᱷᱟᱸᱠᱟᱣ ᱜᱤᱰᱤ ᱠᱟᱜᱼᱟ ᱟᱨ ᱛᱟᱨᱯᱚᱨᱮ ᱚᱸᱰᱮ ᱪᱤᱱᱤ ᱠᱚᱞᱮ ᱞᱟᱜᱟᱣᱼᱟ᱾ ᱟᱨ ᱚᱱᱟᱜᱮ ᱞᱮᱣᱦᱟ ᱠᱟᱛᱮᱫ ᱟᱫᱚ ᱢᱤ-ᱢᱤᱫ ᱜᱞᱟᱥ ᱠᱟᱛᱮ ᱥᱮ ᱛᱟᱞᱟ ᱜᱞᱟᱥ ᱠᱟᱛᱮ ᱡᱟᱦᱟᱸᱭ ᱢᱟᱱᱮ ᱧᱩᱭᱟᱞᱮᱭᱟ ᱢᱟᱱᱮ ᱦᱚᱲᱢᱚ ᱠᱚ ᱟᱨ ᱴᱷᱤᱠ ᱵᱩᱡᱷᱟᱹᱜᱼᱟ, ᱮᱠᱫᱚᱢ ᱥᱤᱛᱩᱝ ᱨᱮ ᱚᱱᱟ ᱠᱚ ᱧᱩ ᱞᱮᱠᱷᱟᱡ
ᱱᱚᱛᱮ ᱫᱚ ᱥᱤᱧ ᱥᱤᱧᱚᱛ ᱫᱟᱨᱮ ᱠᱚ ᱢᱮᱱᱟᱜᱼᱟ, ᱥᱮᱯᱮ ᱠᱤᱨᱤᱧᱟ?
ᱟᱻ ᱥᱤᱡᱚᱸ ᱫᱟᱨᱮ
ᱦᱳᱭ!
ᱥᱤᱸᱡᱳ ᱫᱟᱨᱮ ᱫᱚ ᱦᱮᱱᱟᱜᱼᱟ᱾ ᱟᱞᱮ ᱚᱱᱟ ᱠᱚᱨᱮᱜ ᱚᱱᱟ ᱠᱚ ᱵᱤᱞᱤ ᱠᱚᱜ ᱠᱷᱟᱱ ᱫᱚ ᱚᱱᱟ ᱠᱷᱟᱹᱰᱭᱟᱹᱜ ᱛᱤᱭᱳᱜ ᱟᱞᱮ ᱟᱨ ᱵᱟᱠᱷᱟᱱ ᱧᱩᱨ ᱠᱚᱜᱼᱟ᱾ ᱚᱱᱟ ᱠᱚᱜᱮ ᱞᱟᱦᱟ ᱦᱟᱞᱟᱝ ᱟᱹᱜᱩᱭᱟ ᱟᱨ ᱚᱱᱟ ᱨᱮᱱᱟᱜ ᱜᱮ ᱥᱚᱨᱵᱚᱛ ᱞᱮ ᱵᱮᱱᱟᱣᱟ ᱧᱩᱭᱟᱞᱮ ᱡᱟᱦᱟᱸ ᱡᱟᱦᱟᱸ ᱛᱤᱥᱠᱩᱨᱮ ᱫᱚ
ᱢᱟᱱᱮ ᱵᱟᱞᱮ ᱧᱟᱢ ᱠᱷᱟᱱ ᱫᱚ ᱱᱚᱜᱼ ᱱᱟ ᱵᱟᱡᱟᱨ ᱨᱮᱱᱟᱜ ᱚᱱᱟ ᱪᱷᱟᱹᱛᱩ ᱞᱩᱵᱩᱜ ᱠᱚ ᱢᱮᱛᱟᱜᱼᱟ, ᱚᱱᱟ ᱞᱮ ᱟᱹᱜᱩᱭᱟ᱾
ᱟᱨ ᱚᱱᱟ ᱦᱚᱸ ᱪᱤᱱᱤ ᱥᱟᱞᱟᱜ ᱞᱮ ᱜᱩᱞᱟᱹᱣᱟ ᱟᱨ ᱚᱱᱟ ᱠᱟᱵᱡᱤ ᱨᱟᱥᱟ ᱠᱚᱞᱮ ᱨᱚᱰᱚᱡᱟᱜᱼᱟ᱾
ᱟᱨ ᱚᱱᱟ ᱯᱮᱧᱟᱡ ᱛᱚ ᱵᱩᱞᱩᱝ ᱠᱚ ᱠᱟᱹᱴᱤᱡ ᱞᱮ ᱞᱟᱜᱟᱣᱟᱜᱼᱟ, ᱚᱱᱟ ᱦᱚᱸ ᱟᱹᱰᱤ ᱴᱷᱤᱠ ᱵᱩᱡᱷᱟᱹᱜ ᱫᱚ
ᱦᱳᱭ ᱟᱞᱮ ᱦᱚ ᱧᱩ ᱵᱟᱲᱟ ᱟᱠᱟᱜ ᱜᱮᱭᱟᱞᱮ ᱵᱮᱱᱟᱣᱛᱮᱫ ᱵᱮᱱᱟᱣ ᱵᱟᱲᱟ ᱠᱟᱛᱮᱫ
ᱦᱳᱭ ᱟᱫᱚ ᱚᱱᱮ ᱞᱟᱹᱭ ᱭᱟᱠᱚ ᱛᱚ ᱚᱱᱟ ᱥᱤᱛᱩᱝ ᱚᱱᱟ ᱠᱚ ᱧᱩ ᱞᱮᱠᱷᱟᱱ ᱫᱚ ᱦᱚᱲᱢᱚ ᱵᱟᱝ ᱠᱷᱟᱨᱟᱯᱚᱜᱼᱟ᱾ ᱥᱤᱛᱩᱝ ᱠᱚ ᱵᱟᱝ ᱧᱟᱢ ᱧᱟᱢᱟ
ᱦᱳᱭ! ᱟᱨ ᱦᱚᱸ ᱪᱮᱫ ᱞᱟᱹᱭ ᱢᱮ?
ᱟᱨ ᱱᱚᱣᱟ ᱥᱤᱛᱩᱝ ᱨᱮ ᱟᱨ ᱟᱯᱮ ᱫᱚ ᱪᱮᱫ ᱠᱚᱯᱮ ᱡᱚᱢᱟ ᱚᱱᱠᱟ ᱫᱚ?
ᱱᱚᱣᱟ ᱥᱤᱛᱩᱝ ᱨᱮ ᱚᱱᱠᱟ ᱡᱚᱢᱟᱜ ᱢᱟ ᱪᱮᱫ ᱦᱚᱸ ᱵᱟᱹᱱᱩᱜᱼᱟ, ᱩᱞ ᱪᱷᱟᱲᱟ ᱠᱟᱛᱮᱫ᱾ ᱦᱮᱸ ᱟᱫᱚ ᱢᱟ ᱟᱞᱮ ᱟᱹᱛᱩ ᱫᱮᱦᱟᱛ ᱱᱚᱛᱮ ᱨᱮ ᱢᱮᱱᱟᱜ ᱞᱮᱭᱟ ᱛᱚ ᱩᱞ ᱫᱟᱨᱮ ᱠᱚ ᱢᱮᱱᱟᱜ ᱛᱟᱞᱮᱭᱟ ᱛᱚ ᱚᱱᱟ ᱠᱚᱞᱮ ᱡᱚᱢ ᱵᱟᱲᱟᱭᱟ᱾ ᱦᱳᱭ ᱩᱞ ᱠᱚ ᱠᱩᱫ ᱠᱚ ᱢᱮᱱᱟᱜᱼᱟ ᱟᱨ ᱛᱚᱢᱟ ᱠᱷᱤᱡᱩᱨ ᱠᱚ ᱵᱤᱞᱤᱜ ᱠᱟᱱᱟ ᱱᱤᱛᱚᱜ ᱚᱱᱟ ᱠᱚᱜᱮᱞ ᱚᱱᱟ ᱠᱚᱜᱮᱞᱮ ᱡᱚᱢ ᱵᱟᱲᱟᱭ ᱦᱳ ᱟᱯᱮ ᱫᱚ ᱪᱮᱫ ᱯᱮ ᱡᱚᱢ ᱵᱟᱲᱟᱭᱮᱜᱼᱟ
ᱟᱞᱮ ᱫᱚ ᱠᱟᱹᱴᱤᱡ ᱵᱟᱡᱟᱨ ᱫᱷᱟᱨᱮ ᱜᱮᱭᱟ ᱛᱚ ᱟᱫᱚ ᱵᱟᱡᱟᱨ
ᱦᱮᱸ
ᱢᱟᱱᱮ ᱚᱱᱟ ᱟᱸᱠ ᱡᱩᱥ ᱠᱚᱠᱚ ᱢᱮᱛᱟᱜᱼᱟ ᱟᱸᱠ ᱨᱟᱥᱟ ᱚᱱᱟ ᱠᱚᱦᱚᱸ ᱧᱟᱢᱚᱜ ᱜᱮᱭᱟ ᱚᱱᱟ ᱠᱚᱦᱚᱸ ᱞᱮ ᱧᱩᱭᱟ ᱡᱟᱦᱟᱸ ᱛᱤᱥ
ᱦᱚ
ᱟᱨ ᱚᱱᱮ ᱡᱩᱥ ᱫᱚᱠᱟᱱ ᱨᱮ ᱡᱩᱥ ᱠᱚ ᱵᱮᱱᱟᱣᱚ ᱯᱷᱚᱞ ᱨᱮᱭᱟᱜ ᱢᱟᱱᱮ ᱟᱱᱟᱨᱚᱥ ᱠᱚ ᱟᱯᱮᱞ ᱠᱚ ᱛᱟᱨᱯᱚᱨᱮ ᱟᱨ ᱟᱸᱜᱩᱨ ᱠᱚ ᱚᱱᱮ ᱪᱮᱫ ᱠᱚᱪᱚ ᱠᱚ ᱢᱮᱥᱟᱭᱟ ᱟᱹᱰᱤ ᱠᱤᱪᱷᱩ ᱟᱨ ᱚᱱᱟ ᱨᱮᱱᱟᱜ ᱡᱩᱥ ᱟᱫᱚ ᱚᱱᱟ ᱫᱚ ᱟᱹᱰᱤ ᱡᱟᱹᱥᱛᱤ ᱫᱟᱢ ᱜᱮᱭᱟ ᱛᱚ ᱡᱟᱦᱟᱸ ᱫᱚ ᱯᱚᱪᱟᱥ ᱴᱟᱠᱟ ᱜᱮᱞᱟᱥ ᱦᱮᱸ ᱛᱤᱨᱤᱥ ᱴᱟᱠᱟ ᱜᱮᱞᱟᱥ ᱟᱫᱚ ᱫᱤᱱ ᱦᱤᱞᱳᱜ ᱫᱚ ᱠᱤᱨᱤᱧ ᱠᱟᱛᱮᱫ ᱫᱚ ᱚᱠᱚᱭ ᱧᱩᱭᱮᱫᱼᱟ
ᱦᱳᱭ ᱟᱨ ᱩᱱᱟᱹᱜ ᱦᱚᱸ ᱡᱩᱫᱤ ᱩᱱᱟᱹᱜ ᱦᱚᱸ ᱚᱱᱟ ᱠᱚ ᱡᱩᱫᱤᱢ ᱧᱩᱭ ᱠᱷᱟᱱ ᱫᱚ ᱟᱨᱚ ᱰᱮ ᱡᱟᱦᱟᱸ ᱠᱟᱹᱣᱰᱤ ᱠᱚᱦᱚᱸ ᱛᱚ ᱪᱟᱵᱟ ᱨᱮᱱᱟᱜ ᱜᱮ ᱛᱟᱦᱮᱸᱱᱟ ᱛᱚ ᱵᱟᱧᱪᱟᱣ ᱠᱟᱛᱮ ᱪᱟᱞᱟᱜ ᱦᱩᱭᱩᱜᱼᱟ ᱥᱮ ᱵᱟᱝ? ᱦᱳᱭ
ᱟᱨ ᱱᱚᱜᱼᱚᱭ ᱵᱟᱡᱟᱨ ᱨᱮᱱᱟᱜ ᱛᱚᱨᱵᱩᱡᱽ ᱠᱚ ᱧᱟᱢᱚᱜ ᱜᱮᱭᱟ ᱠᱷᱤᱨᱟ ᱠᱚ ᱠᱤᱨᱤᱧ ᱟᱜᱩᱭᱟ ᱟᱨ ᱨᱟᱱᱜᱮ ᱜᱮᱫ ᱵᱟᱲᱟ ᱠᱟᱛᱮᱫ ᱟᱨ ᱞᱮ ᱡᱚᱢᱟ ᱛᱤᱠᱤᱱ ᱵᱮᱲᱟ
ᱛᱟᱦᱞᱮ ᱟᱯᱮ ᱫᱚ ᱡᱷᱚᱛᱚ ᱠᱤᱨᱤᱧ ᱵᱷᱚᱨᱥᱟ ᱜᱮᱯᱮ ᱢᱮᱱᱟᱜ ᱯᱮᱭᱟ ᱡᱟᱦᱟᱱᱟᱜ ᱜᱮ ᱯᱮ ᱡᱚᱢ ᱥᱟᱱᱟ ᱯᱮᱭᱟ ᱡᱚᱛᱚ ᱠᱤᱨᱤᱧ ᱩᱞ ᱦᱚᱸ ᱯᱮ ᱡᱚᱢᱟ ᱡᱚᱛᱚ ᱠᱤᱨᱤᱧ
ᱩᱞ ᱫᱟᱨᱮ ᱦᱚᱸ ᱵᱟᱹᱱᱩᱜ ᱛᱟᱞᱮᱭᱟ ᱛᱟᱨᱯᱚᱨ ᱠᱩᱫ ᱫᱟᱨᱮ ᱦᱚᱸ ᱵᱟᱹᱱᱩᱜ ᱛᱟᱞᱮᱭᱟ ᱟᱫᱚ ᱢᱟᱱᱮ ᱠᱤᱨᱤᱧ ᱫᱚ ᱚᱱᱮ ᱡᱟᱦᱟᱸ ᱛᱤᱱᱟᱹᱜ ᱜᱮᱢ ᱠᱟᱹᱴᱤᱡ ᱪᱩᱞᱩᱝᱢ ᱠᱤᱨᱤᱧ ᱠᱮᱫᱮᱜᱼᱟ ᱤᱱᱟᱹᱜ ᱜᱮ ᱦᱟᱹᱴᱤᱧ ᱵᱟᱲᱟ ᱠᱟᱛᱮᱮᱫ ᱞᱮ ᱡᱚᱢᱟ ᱟᱨ ᱫᱟᱨᱮ ᱠᱚ ᱛᱟᱦᱮᱸᱱᱠᱷᱟᱱ ᱫᱚ ᱢᱚᱱ ᱠᱩᱥᱤᱢ ᱡᱚᱢᱟ
ᱦᱳᱭ ᱟᱨ ᱚᱱᱛᱮ ᱪᱮᱫ ᱞᱮᱠᱟ ᱧᱟᱢᱚᱜᱼᱟ ᱚᱱᱟ ᱠᱚᱠᱚ ᱟᱹᱠᱷᱨᱤᱧ ᱫᱚ ᱡᱮ ᱡᱟᱹᱥᱛᱤ ᱠᱚ ᱫᱟᱢ ᱠᱟᱜᱼᱟ ᱥᱮ ᱤᱱᱠᱟᱹ ᱱᱚᱣᱟ ᱟᱛᱳ ᱠᱚᱨᱮ ᱟᱛᱳ ᱱᱤᱭᱟᱹ ᱫᱤᱦᱟᱛ ᱠᱚᱨᱮ ᱡᱟᱦᱟᱸ ᱞᱮᱠᱟ ᱟᱹᱷᱠᱷᱨᱤᱧᱟ ᱤᱱᱠᱟᱹ ᱫᱟᱢ ᱛᱮᱯᱮ ᱧᱟᱢᱟ
ᱚ ᱟᱵᱚ ᱦᱮ ᱟᱫᱚ ᱟᱹᱛᱩ ᱚᱲᱟᱜ ᱠᱷᱚᱱ ᱫᱚ ᱠᱟᱹᱴᱤᱡ ᱡᱟᱹᱥᱛᱤ ᱜᱮ ᱫᱟᱢᱟ ᱟᱨ ᱚᱱᱟ ᱦᱚᱸ ᱵᱮᱥᱟᱜ ᱫᱚ ᱵᱟᱝᱟᱭ ᱧᱟᱢᱚᱜᱼᱟ ᱟᱫᱚ ᱚᱵᱷᱟᱵᱽ ᱡᱟᱞᱟ ᱨᱮᱫᱚ ᱟᱞᱮ ᱫᱚᱞᱮ ᱡᱚᱢ ᱠᱟᱜᱼᱟ ᱪᱤᱠᱟᱹᱭᱟᱢ ᱟᱫᱚ ᱡᱮ ᱡᱚᱢ ᱥᱟᱱᱟ ᱠᱷᱟᱡ
ᱦᱳᱭ ᱛᱟᱦᱚᱞᱮ ᱟᱹᱛᱩ ᱠᱚᱥᱮᱫ ᱫᱚ ᱯᱮ ᱦᱤᱡᱩᱜ ᱟᱥᱮ ᱵᱟᱝᱟ ᱚᱱᱟ ᱥᱤᱡᱮᱱ ᱠᱚᱨᱮ ᱢᱟ ᱦᱮᱡ ᱫᱚᱨᱠᱟᱨ ᱡᱩᱚᱫᱤ ᱵᱟᱯᱮ ᱧᱟᱢᱮᱜᱼᱟ
ᱦᱳᱭ ᱥᱚᱢᱚᱭ ᱠᱚᱨᱮ ᱡᱩᱫᱤ ᱪᱟᱞᱟᱜ ᱜᱮᱭᱟᱞᱮ ᱡᱩᱫᱤ ᱥᱚᱢᱚᱭ ᱠᱚᱞᱮ ᱧᱟᱢ ᱢᱟ ᱟᱫᱚ ᱟᱹᱛᱩ ᱚᱲᱟᱜ ᱨᱮᱦᱚᱸ ᱟᱹᱛᱷᱟᱹᱲᱤ ᱦᱚᱲᱟᱜ ᱦᱚᱸ ᱵᱟᱢ ᱜᱚᱫ ᱜᱚᱫᱟ ᱛᱚ ᱡᱟᱦᱟᱸ ᱯᱮᱲᱟ ᱚᱲᱟᱜ ᱠᱚ ᱥᱮ ᱚᱱᱠᱟᱱ ᱪᱤᱱᱦᱟᱹᱯ ᱦᱚᱲ ᱠᱚ ᱩᱱᱠᱩ ᱠᱚᱣᱟᱜ ᱫᱚᱠᱚ ᱡᱚᱢ ᱦᱚᱪᱚᱣᱟᱜᱼᱟ ᱟᱨ ᱟᱹᱛᱷᱟᱹᱲᱤ ᱦᱚᱲ ᱫᱚ ᱞᱟᱜᱟ ᱟᱠᱚ ᱰᱟᱝ ᱟᱛᱮ ᱵᱚᱛᱚᱨᱚᱜ ᱟᱞᱮ
ᱦᱳᱭ ᱟᱨ ᱡᱚᱢ ᱦᱚᱸ ᱵᱟᱝ ᱞᱟᱹᱠᱛᱤ ᱠᱟᱱᱟ ᱪᱮᱫᱟᱜ ᱥᱮ ᱟᱹᱛᱷᱟᱲᱤ ᱦᱚᱲᱟᱜ ᱫᱚ ᱵᱟᱝ ᱡᱚᱢᱜᱮ ᱵᱷᱟᱹᱜᱤᱭᱟ ᱵᱚᱨᱚᱝ ᱚᱱᱟ ᱟᱫᱚ ᱠᱤᱨᱤᱧ ᱟᱛᱮᱫ ᱡᱚᱢ ᱦᱚᱸ ᱴᱷᱤᱠ ᱜᱮᱭᱟ
ᱦᱳᱭ ᱵᱟᱠᱷᱟᱱ ᱫᱚ ᱠᱩᱞᱤ ᱠᱚ ᱦᱩᱭᱩᱜᱼᱟ ᱠᱟᱹᱴᱤᱡ ᱡᱚᱢ ᱥᱟᱱᱟᱭᱮᱫ ᱞᱮᱭᱟ ᱡᱚᱢ ᱦᱚᱪᱚᱣᱟᱜ ᱥᱮ ᱵᱟᱝ ᱡᱩᱫᱤ ᱠᱚ ᱞᱟᱹᱭᱟ ᱢᱟ ᱛᱤᱭᱳᱜ ᱡᱚᱝ ᱠᱮᱫ ᱮᱱᱠᱷᱟᱱ ᱫᱚ ᱛᱤᱭᱳᱜ ᱠᱟᱛᱮᱜ ᱞᱮ ᱡᱚᱢ ᱜᱮᱭᱟ
ᱛᱚ ᱤᱭᱟᱹ ᱥᱚᱢᱚᱭ ᱠᱚᱢᱟ ᱪᱟᱵᱟ ᱪᱟᱵᱟ ᱠᱟᱱᱟ ᱛᱚ ᱱᱚᱸᱰᱮ ᱜᱮᱞᱟᱝ ᱠᱮᱪᱮᱫ ᱞᱮᱠᱷᱟᱱ ᱜᱮ ᱱᱟᱯᱟᱭ ᱠᱚᱜᱼᱟ ᱱᱟᱝ
ᱦᱮᱸ ᱢᱟ ᱛᱚᱵᱮ ᱚᱱᱛᱮ ᱠᱷᱚᱱᱟᱜ ᱜᱮ ᱠᱟᱴ ᱢᱮ